ᱦᱮᱞᱳ ᱦᱮᱸ ᱜᱚᱢᱠᱮ, ᱟᱸᱡᱚᱢᱚᱜ ᱠᱟᱱᱟ, ᱤᱧᱟᱹᱜ ᱨᱚᱲ ᱦᱚᱸ ᱠᱞᱤᱭᱟᱨ?
ᱮᱠᱵᱟᱨᱮ, ᱯᱩᱨᱟᱹ ᱟᱸᱡᱚᱢ ᱠᱟᱱᱟ ᱠᱤᱞᱭᱟᱨ ᱜᱮ
ᱟᱪᱷᱟ ᱦᱮᱸ ᱱᱮᱛᱟᱨ ᱫᱚ ᱧᱮᱞ ᱫᱟᱹᱧ, ᱡᱟᱦᱟᱸ ᱢᱤᱫ ᱛᱟᱨ ᱢᱟᱱᱮ ᱡᱟᱦᱟᱸ ᱠᱚ ᱱᱚᱣᱟ ᱠᱳᱨᱥ ᱠᱚ ᱵᱟᱝ ᱦᱩᱭᱩᱜ ᱠᱟᱱᱟ ᱥᱮ ᱦᱮᱸ ᱠᱤᱪᱷᱩᱤᱪᱷᱩ ᱠᱚᱥ ᱰᱤᱞᱳᱢᱟᱳᱨᱥᱢ ᱢᱮᱱ ᱛᱟ ᱱᱚᱜᱼᱚᱭᱮ ᱚᱱᱞᱟᱭᱤᱱ ᱮᱰᱩᱠᱮᱥᱚᱱ᱾ ᱠᱳᱥ ᱢᱮᱱᱟᱜ ᱠᱚ ᱡᱩᱫᱤ ᱱᱚᱝᱠᱟᱱᱟᱜ ᱡᱩᱫᱤ ᱠᱤᱪᱷᱩ ᱠᱳᱨᱥ ᱠᱚᱨᱟᱣ ᱫᱚᱨᱠᱟᱨ ᱠᱟᱱᱟ ᱠᱟᱨ ᱵᱷᱚᱵᱤᱥᱚᱛ ᱨᱮᱭᱟᱜ ᱦᱮ ᱦᱟᱯᱮᱱ ᱫᱤᱱ ᱠᱟᱡᱮ ᱞᱟᱜᱟᱣ ᱫᱟᱲᱮᱭᱟᱜᱟᱭ, ᱥᱮ ᱚᱲᱟᱜ ᱠᱚᱨᱮᱦᱚᱸ ᱪᱮᱫ ᱦᱚᱸ ᱵᱟᱝ ᱪᱮᱠᱟᱹ ᱦᱩᱭᱩᱜ ᱠᱟᱱᱟ᱾ ᱠᱷᱚᱱ ᱫᱚ ᱦᱮᱸ ᱡᱩᱫᱤ ᱱᱟᱥᱮᱱᱟᱜ ᱠᱟᱹᱣᱰᱤ ᱠᱚ ᱠᱚᱢ ᱧᱚᱜ ᱞᱟᱜᱟᱜᱼᱟ, ᱠᱚᱨᱟᱣ ᱫᱚᱦᱚ ᱫᱚ ᱮᱠᱟᱱᱛ ᱫᱚᱨᱠᱟᱨ ᱠᱟᱱᱟ, ᱠᱟᱨᱚᱱ ᱮᱠᱷᱚᱱ ᱛᱤᱨ ᱨᱮᱭᱟᱜᱮᱴ ᱴᱟᱜ ᱠᱟᱡᱮ ᱥᱩᱡᱳᱜ ᱞᱟᱜᱟᱜᱼᱟ ᱥᱮ ᱠᱟᱡᱮ ᱠᱟᱹᱢᱤ ᱞᱟᱜᱟᱜᱼᱟ ᱚᱱᱟ ᱫᱚ ᱵᱟᱵᱚᱱ ᱞᱟᱹᱭᱪᱚ ᱫᱟᱲᱮᱭᱟᱜ ᱛ ᱢᱟᱱᱮ᱾
ᱦᱳᱭ ᱦᱳᱭ ᱟᱪᱷᱟ ᱱᱚᱣᱟ ᱤᱭᱟᱹ ᱚᱱᱞᱟᱭᱤᱱ ᱛᱮ, ᱳᱣᱟᱨᱠ ᱮᱰᱩᱠᱮᱥᱚᱱ ᱪᱮᱫ ᱞᱮᱠᱟ ᱠᱷᱚᱨᱪᱟ ᱯᱟᱲᱟᱜᱼᱟ ᱚᱸᱰᱮ?
ᱳᱣᱟᱨᱠ ᱮᱰᱩᱠᱮᱥᱚᱱ ᱱᱤᱭᱮ ᱫᱚ ᱤᱱᱟᱹᱜᱴᱟ ᱵᱟᱹᱧ ᱵᱟᱲᱟᱭᱟ ᱠᱤᱱᱛᱩ ᱡᱚᱛᱚ ᱦᱚᱲ ᱵᱢ ᱢᱮᱱᱫᱟ ᱠᱤᱱᱛᱩ ᱡᱚᱛᱚ ᱚᱱᱠᱟ ᱤᱭᱩᱱᱤᱵᱷᱟᱨᱥᱤᱴᱤ ᱠᱚᱨᱮ ᱫᱚ ᱥᱮ ᱠᱚᱞᱮᱮᱡ ᱠᱚᱨᱮ ᱵᱟᱹᱱᱩᱜ ᱟᱛᱚ ᱱᱚᱣᱟ ᱜᱮᱛᱚ ᱥᱚᱢᱚᱥᱥᱟ ᱵᱚᱲᱚ ᱫᱚ
ᱵᱟᱝ ᱟᱫᱚ ᱳᱯᱮᱱ ᱛᱮ ᱱᱟᱜ ᱚᱞ ᱯᱟᱲᱦᱟᱣ
ᱚᱯᱮᱱ ᱛᱚ ᱢᱤᱫᱴᱟ ᱳᱯᱮᱱ ᱛᱮ ᱡᱟᱦᱟᱸ ᱠᱚ ᱢᱮᱛᱟᱜᱼᱟ ᱰᱤᱥᱴᱮᱱ ᱤᱭᱩᱱᱤᱵᱷᱟᱨᱥᱤᱴᱤ ᱡᱟᱦᱟᱸ ᱠᱚ ᱢᱮᱱᱟᱜᱼᱟ ᱡᱮᱢᱚᱱ ᱢᱮᱱᱟᱜᱼᱟ ᱱᱮᱛᱟᱡᱤ ᱥᱩᱵᱷᱟᱥ ᱪᱚᱱᱫᱨᱚ ᱳᱯᱮᱱ ᱤᱭᱩᱱᱤᱵᱷᱟᱨᱥᱤᱴᱤ ᱛᱟᱯᱚᱨᱮ ᱠᱟᱡᱤ ᱱᱚᱡᱩᱨᱩᱞ ᱤᱭᱩᱱᱤᱵᱷᱟᱨᱥᱤᱴᱤ ᱠᱤᱪᱷᱩ ᱢᱮᱱᱟᱜᱼᱟ ᱥᱮ ᱨᱚᱵᱤᱱᱫᱨ ᱵᱷᱚᱜᱚᱵᱚᱛᱤ ᱡᱟᱦᱟᱸ ᱠᱚ ᱢᱮᱛᱟᱜ ᱠᱟᱱᱟ ᱤᱭᱩᱱᱤᱵᱷᱟᱨᱥᱤᱴᱤ ᱱᱚᱣᱟ ᱠᱚᱫᱚ ᱢᱤᱫᱴᱮᱱ ᱠᱟᱹᱢᱤ ᱮᱠᱴ ᱥᱞᱳ ᱠᱟᱹᱢᱤ ᱠᱚ ᱠᱚᱟᱣ ᱫᱟ ᱛᱟᱨ ᱢᱟᱱᱮ ᱮᱢ ᱮ ᱡᱩᱫᱤᱢ ᱠᱚᱨᱣᱟ ᱵᱟᱨ ᱵᱚᱪᱷᱚᱨ ᱨᱮᱭᱟᱜ ᱠᱟᱱᱟ ᱛᱚ ᱦᱮᱸ ᱠᱤᱱᱛᱩ ᱚᱱᱟ ᱡᱟᱭᱜᱟ ᱨᱮ ᱧᱮᱞᱚᱜ ᱠᱟᱱᱟ ᱧᱮᱞ ᱡᱟᱦᱟᱸ ᱫᱟᱫᱟ ᱛᱟᱠᱚ ᱥᱤᱱᱤᱭᱟᱨ ᱫᱟᱫᱟ ᱛᱟᱠᱚ ᱠᱚ ᱠᱚᱨᱟᱣ ᱠᱟᱫᱟ ᱰᱤᱥᱴᱮᱱ ᱛᱮ ᱚᱱᱟ ᱮᱢ ᱮᱢᱟᱱ ᱠᱚ ᱥᱚᱢᱚᱭ ᱞᱟᱜᱟᱜ ᱢᱟᱱᱮ ᱟᱨ ᱵᱟᱨ ᱵᱚᱪᱷᱚᱨ ᱡᱟᱭᱜᱟ ᱨᱮ ᱟᱲᱟᱭ ᱛᱤᱱ ᱵᱚᱪᱚᱨ ᱞᱟᱜᱟᱜ ᱠᱟᱱᱟ
ᱦᱳᱭ ᱦᱳᱭ ᱵᱟᱝ ᱟᱫᱚ ᱟᱵᱚ ᱫᱚ ᱵᱤᱭᱮᱰ ᱠᱚ ᱠᱚᱨᱟᱣ ᱦᱮᱱᱟᱜ ᱟᱠᱟᱫᱟ ᱛᱚ ᱚᱱᱟ ᱠᱷᱟᱹᱛᱤᱨ ᱛᱤᱧ ᱞᱟᱹᱭᱫᱟ ᱡᱩᱫᱤ ᱚᱱᱟᱴᱟᱜ ᱟᱹᱰᱤ ᱦᱚᱲ ᱫᱚ ᱚᱱᱟ ᱪᱮᱛᱟᱱ ᱨᱮ ᱯᱷᱚᱠᱟᱥ ᱠᱚ ᱮᱢ ᱮᱫᱟ ᱡᱮ ᱢᱤᱫ ᱫᱤᱱ ᱦᱤᱞᱳᱜ ᱡᱟᱹᱱᱤᱡ ᱪᱚᱝ ᱚᱱᱟ ᱦᱮᱡ ᱫᱟᱲᱮᱭᱟᱜ ᱡᱚᱛᱚ ᱥᱚᱢᱵᱷᱚᱵᱚᱱᱟ ᱚᱱᱟ ᱣᱟᱨᱠ
ᱟᱨᱠ ᱮᱰᱩᱚᱱ ᱫᱚ ᱮᱴᱩ ᱠᱷᱚᱱ ᱦᱮᱸ
ᱟᱨ ᱟᱹᱞᱤᱧ ᱫᱚ ᱯᱨᱚᱛᱮᱠᱴᱤ ᱤᱥᱠᱩᱞ ᱨᱮ ᱧᱮᱞ ᱢᱮ ᱚᱱᱟ ᱫᱚᱠᱚ ᱮᱛᱚᱦᱚᱵᱚᱜ ᱟᱨᱠᱤ ᱚᱟᱨᱠ ᱪᱮᱛᱟᱱ ᱨᱮ
ᱦᱮ ᱣᱟᱨᱠ ᱮᱰᱩᱮᱥ ᱮᱢᱚᱱ ᱥᱟᱵᱡᱮᱠᱴ ᱡᱟᱦᱟᱸ ᱫᱚ ᱦᱮᱸ ᱮᱠᱷᱚᱱ ᱚᱱᱟ ᱥᱟᱵᱡᱮᱠᱴ ᱫᱚ ᱦᱟᱸᱜ ᱮᱠᱴᱩ ᱠᱚ ᱪᱩᱠᱩᱨ ᱪᱩᱠᱩᱞ ᱞᱮᱠᱟ ᱚᱵᱚᱥᱛᱟ ᱨᱮ ᱢᱮᱱᱟᱜᱼᱟ ᱪᱮᱠᱟᱛᱮᱢ ᱢᱮᱱᱟ ᱱᱤᱛᱚᱜ ᱫᱚ ᱛᱢᱟᱨ ᱪᱮᱫ ᱞᱮᱠᱟᱥᱮ ᱢᱤᱫᱴᱮᱱ ᱦᱩᱭᱩᱜ ᱠᱟᱱᱟ ᱚᱱᱟ ᱫᱚ ᱴᱨᱮᱱᱰ ᱠᱟᱱᱟ ᱢᱤᱫᱴᱮᱱ ᱢᱤᱫᱴᱮᱱ ᱛᱟᱨᱢᱟᱱᱮ ᱢᱟ ᱠᱚ ᱢᱮᱱᱟ ᱢᱤᱫᱴᱮᱱ ᱡᱩᱜᱽ ᱵᱚᱫᱚᱞ ᱵᱚᱫᱚᱞ ᱥᱟᱶᱡᱩᱠ ᱠᱤ ᱵᱚᱫᱚᱞᱚᱜ ᱟᱵᱚᱣᱟᱜ ᱢᱚᱱᱮᱨᱮᱱ ᱵᱚᱫᱚᱞ ᱵᱚᱫᱞᱟᱣ ᱦᱤᱡᱩᱜᱼᱟ ᱟᱫᱚ ᱮᱠᱷᱚᱱ ᱫᱚ ᱦᱟᱸᱜ ᱚᱱᱟ ᱨᱮᱭᱟᱜ ᱜᱩᱨᱩᱛᱛᱚ ᱠᱚ ᱠᱚᱢ ᱧᱚᱜ ᱠᱟᱫᱟ ᱦᱟᱸᱜ ᱟᱫᱚ ᱛᱤᱨᱮ ᱦᱟᱸᱜ ᱛᱤᱨᱪᱚ ᱦᱟᱸᱜ ᱢᱮᱱᱟᱵᱚᱱ ᱚᱠᱟᱴᱟᱜ ᱡᱤᱱᱤᱥ ᱜᱮ ᱠᱚ ᱵᱟᱹᱜᱤ ᱦᱚᱴ ᱠᱟᱜ ᱠᱟᱱᱟ ᱦᱮᱡᱪ ᱠᱟᱱᱟ ᱚᱱᱟ ᱱᱤᱭᱟᱹ ᱪᱮᱛᱟᱱ ᱨᱮᱠᱚ ᱯᱷᱳᱠᱟᱥᱟ
ᱦᱳᱭ ᱦᱳᱭ ᱦᱳᱭ
ᱦᱮᱸ
ᱦᱮᱸ
ᱟᱵᱚ ᱜᱮᱵᱚᱱ ᱟᱵᱚ ᱵᱚᱱ ᱵᱟᱹᱜᱤ ᱦᱚᱴᱚ ᱠᱟᱜ ᱠᱟᱱᱟ ᱦᱜ ᱟᱫᱚ ᱦᱟᱸᱜ ᱢᱤᱫ ᱫᱤᱱ ᱦᱤᱞᱳᱜ ᱡᱚᱠᱷᱚᱱ ᱯᱟᱨᱚᱢ ᱪᱟᱞᱟᱣᱱᱟ ᱡᱚᱠᱷᱚᱱ ᱠᱚ ᱛᱟᱭᱚᱢ ᱥᱚᱢᱚᱭ ᱠᱚᱭ ᱨᱩᱣᱟᱹᱲᱟ ᱡᱮ ᱱᱚᱣᱟ ᱥᱟᱵᱡᱮᱠᱴ ᱪᱮᱛᱟᱱ ᱫᱚ ᱱᱟᱥᱮᱱᱟᱜ ᱠᱚᱢ ᱡᱩᱫᱤ ᱪ ᱠᱟᱱ ᱥᱮ ᱯᱷᱯᱟ ᱜᱚᱲᱚᱱᱮ ᱮᱢ ᱮᱫᱟ ᱩᱱ ᱥᱚᱢᱚᱭ ᱠᱚ ᱢᱮᱱᱟ ᱱᱚᱣᱟ ᱱᱤᱭᱟᱹ ᱵᱩᱱ ᱮ ᱪᱚᱨᱪᱟᱭᱟ ᱛᱟᱦᱟᱞᱮ ᱛᱚ ᱩᱱ ᱥᱚᱢᱚᱭ ᱠᱟᱡᱮ ᱞᱟᱜᱟᱣ ᱜᱚᱫᱚᱜᱼᱟ᱾ ᱟᱨ ᱡᱩᱫᱤ ᱠᱚᱢ ᱯᱚᱭᱥᱟ ᱛᱤᱧ ᱢᱮᱱᱟᱭᱟ ᱠᱚᱢ ᱯᱩᱭᱥᱟᱹ ᱛᱤᱧ ᱢᱮᱱᱟ ᱡᱩᱫᱤ ᱦᱩᱭᱩᱜ ᱠᱟᱱᱟ ᱠᱳᱨᱥ ᱠᱚ ᱦᱮᱸ ᱛᱟᱦᱚᱞᱮ ᱠᱚᱨᱟᱣ ᱫᱚᱦᱚ ᱜᱮ ᱠᱤᱱᱛᱩ ᱯᱦᱤᱨᱤᱛᱮ ᱱᱟᱯᱟᱭᱟ ᱛᱟᱨᱢᱟᱱᱮ
ᱦ ᱟᱫᱚ ᱢᱤᱫᱴᱟᱝ ᱦᱚᱲ ᱠᱩᱞᱤ ᱵᱟᱲᱟ ᱦᱩᱭᱱᱟ ᱩᱱᱤ ᱦᱤᱞ ᱞᱟᱹᱭᱟ ᱥᱚᱛᱛᱚᱨᱥᱤᱮ ᱯᱟᱲᱟᱜᱼᱟ ᱟᱫᱚᱧ ᱞᱟᱹᱭᱟ ᱩᱵᱷᱟᱥ
ᱤᱱᱟᱹᱜ ᱯᱚᱭᱥᱟ ᱠᱷᱟᱱ ᱤᱱᱟᱹᱜ ᱯᱚᱭᱥᱟ ᱥᱚᱢᱵᱷᱚᱵ ᱵᱟᱝ ᱠᱟᱱᱟ ᱵᱤᱴ ᱠᱚᱨᱟᱣ ᱦᱩᱭ ᱟᱠᱟᱱᱟ ᱤᱧᱟᱹᱜ ᱴᱟᱠᱟ ᱠᱟ ᱠᱟᱛᱮᱮᱫ ᱟᱨ ᱡᱤ ᱥᱳᱛᱚᱨ ᱟᱥᱤ ᱦᱟᱡᱟᱨ ᱡᱩᱫᱤᱢ ᱮᱢᱟ ᱛᱟᱦᱞᱮ ᱥᱚᱢᱚᱥᱥᱟ ᱨᱮ ᱵᱮᱥ ᱵᱟᱹᱱᱩᱜᱼᱟ ᱚᱱᱠᱟ ᱫᱚ
ᱤᱧᱫᱚ ᱯᱚᱱᱨᱚ ᱟᱴᱷᱨᱚ ᱦᱟᱡᱟᱨ ᱴᱟᱠᱟ ᱫᱚᱧ ᱵᱟᱲᱟᱭ ᱛᱟᱦᱮᱸᱫ ᱡᱮ ᱚᱱᱠᱟ ᱫᱚ ᱦᱳᱭᱛᱳ ᱠᱷᱚᱨᱪᱟᱜᱼᱟ ᱴᱳᱴᱟᱞ ᱯᱟᱨ ᱥᱮᱨᱢᱟ ᱨᱮ ᱚᱱᱟ ᱛᱚᱵᱚ ᱴᱷᱤᱠ ᱜᱮ ᱛᱟᱦᱮᱸᱠᱟᱱᱟ ᱤᱧᱟᱹᱜ ᱢᱚᱱᱮ ᱛᱮᱫᱚᱭ ᱞᱟᱹᱭᱫᱟᱭ ᱦᱮᱸ ᱥᱮ, ᱛᱚ ᱥᱳᱛᱛᱳᱨ ᱟᱥᱤ ᱫᱚ ᱟᱥᱚᱞᱮ ᱨᱮ ᱚᱸᱰᱮ ᱫᱚ ᱵᱮᱥᱤ ᱛᱷᱤᱭᱳᱤ ᱠᱷᱚᱱ ᱯᱨᱟᱠᱴᱤᱠᱮᱞ ᱵᱮᱥᱤ ᱦᱩᱭᱩᱜᱼᱟ ᱛᱚ ᱚᱱᱟ ᱦᱩᱭᱩᱜ ᱠᱟᱱᱟ ᱢᱮᱱ ᱠᱟᱛᱷᱟ
ᱦᱮᱸ ᱳᱣᱟᱨ ᱢᱟᱱᱮ ᱦᱩᱭᱩᱜ ᱠᱟᱱᱟ ᱦᱟᱛᱮᱨ ᱠᱟᱡᱽ ᱜᱮ ᱵᱮᱥᱤ ᱠᱟᱹᱢᱤ᱾
ᱠᱟᱛᱷᱟ ᱫᱚ ᱤᱱᱟᱹᱜᱮ ᱟᱨ ᱚᱱᱟ ᱯᱨᱮᱠᱴᱤᱠᱮᱞ ᱠᱚᱨᱮᱱᱟᱜ ᱤᱭᱟᱹ ᱠᱚ ᱮᱢ ᱵᱟᱲᱟ ᱛᱮᱜᱮ ᱰᱮᱢᱳ ᱠᱩ ᱫᱚᱢᱮ ᱮᱢ ᱦᱩᱭᱩᱜᱼᱟ ᱛᱚ᱾
ᱦᱮᱸ, ᱰᱮᱢᱳ ᱨᱮᱭᱟᱜ ᱠᱟᱹᱢᱤ ᱜᱮᱛᱚ ᱠᱟᱱᱟ ᱱᱚᱣᱟ ᱫᱚ ᱦᱟᱸᱜ᱾ ᱪᱷᱩᱵᱤ ᱟᱸᱠᱟᱣ ᱛᱮᱦᱮᱱᱟ ᱟ ᱪᱷᱩᱵᱤ ᱟᱸᱠᱟᱣ ᱢᱮᱱᱟᱜᱼᱟ ᱱᱚᱠᱥᱟ ᱪᱷᱚᱵᱤ ᱟᱸᱠᱟᱣ ᱛᱟᱦᱮᱱᱟ ᱱᱚᱠᱥᱟ ᱟᱸᱠᱟᱣ ᱛᱟᱦᱮᱱᱟ ᱨᱮ ᱱᱚᱠᱥᱟ ᱵᱮᱱᱟᱣ
ᱦᱳᱭ᱾
ᱛᱟᱯᱚᱨᱮ ᱨᱚᱝ ᱠᱚᱨᱮ ᱨᱚᱝ ᱪᱮᱛᱟᱱ ᱨᱮ ᱠᱟᱹᱢᱤ ᱛᱟᱦᱮᱱᱟ ᱨᱚᱝ ᱢᱤᱫᱴᱮᱱ ᱧᱚᱜ ᱫᱟᱨᱮᱢ ᱟᱸᱠ ᱠᱷᱟᱣ ᱜᱮ ᱫᱟᱨᱮ ᱜᱮᱢ ᱟᱠᱷᱟᱣ ᱠᱮᱫᱟ ᱴᱷᱤ ᱜᱮ᱾
ᱮ ᱟᱪᱪᱷᱟ ᱚᱱᱟ ᱚᱱᱟᱛᱤᱧ ᱞᱟᱹᱭᱮᱫ᱾ ᱡᱮ ᱚᱱᱟ ᱚᱭᱟᱨᱠ ᱮᱰᱩᱠᱮᱥᱚᱱ ᱨᱮ ᱡᱩᱫᱤ ᱟᱢᱟᱜ ᱠᱚᱨᱟᱣ ᱛᱟᱦᱮᱱᱟ ᱵᱟᱝ ᱟᱢ ᱥᱟᱵ ᱠᱟᱜ ᱢᱟᱱᱮ ᱥᱚᱨᱠᱟᱨ ᱯᱟᱦᱴᱟ ᱠᱷᱚᱱ ᱢᱤᱫᱴᱟᱝ ᱤᱭᱟᱹ ᱵᱟᱭ ᱠᱚᱨᱟᱣᱮᱫ ᱛᱟᱦᱮᱸᱫ ᱟ ᱩᱱᱠᱩ ᱴᱨᱮᱱᱤᱝ ᱠᱚᱠᱚ ᱮᱢᱟ ᱠᱚ ᱠᱟᱱ ᱛᱟᱦᱮᱸᱫ ᱚᱱᱟ ᱠᱚ ᱟᱹᱜᱩᱭᱮᱫ ᱛᱟᱦᱮᱸ ᱠᱚ᱾ ᱛᱤᱱ ᱦᱚᱲᱮᱢ ᱟᱢ ᱡᱚᱜᱟᱲ ᱠᱚᱣᱟ ᱚᱱᱟ ᱞᱮᱠᱟᱛᱮ ᱠᱚᱢᱯᱤᱭᱩᱴᱟᱨ ᱴᱨᱮᱱᱤᱝ ᱯᱨᱚᱥᱤᱠᱠᱷᱚᱱ ᱠᱮᱱᱫᱨᱚ ᱵᱟᱠᱚ᱾ ᱩᱰᱩᱠᱮᱫ ᱛᱟᱦᱮᱸᱫ ᱢᱤᱫᱴᱟᱹᱝ ᱥᱚᱨᱠᱟᱨ ᱯᱟᱦᱴᱟ ᱠᱷᱚᱱᱟᱜ ᱚᱱᱟ ᱦᱚᱢ ᱟᱹᱜᱩ ᱫᱟᱲᱮᱭᱟᱜᱼᱟ ᱟᱨᱠᱤ ᱚᱱᱟ ᱠᱟᱛᱮ ᱦᱚᱸ ᱢᱳᱴᱟᱢᱚᱴᱤ ᱟᱢ ᱫᱩᱲᱩᱵ ᱫᱩᱲᱩᱵ ᱦᱚᱳᱭᱛᱳ ᱫᱤᱱᱟᱹᱢ ᱫᱤᱱ ᱦᱚᱸ ᱵᱮᱥ ᱯᱩᱱᱥᱚ ᱫᱚ ᱦᱩᱭᱩᱜ ᱛᱟᱢ ᱜᱮᱭᱟ ᱟᱨ ᱠᱤ ᱟᱨ ᱵᱟᱠᱚ ᱞᱟᱹᱭᱟ ᱚᱱᱟ ᱠᱚᱦᱚᱸ ᱡᱩᱫᱤ ᱟᱢᱮᱢ ᱠᱚᱨᱟᱣᱼᱟ ᱢᱚᱴᱟᱢᱩᱴᱤ ᱥᱚᱨᱠᱟᱨ ᱯᱟᱦᱴᱟ ᱠᱷᱚᱱ ᱠᱷᱚᱱᱟᱜ ᱜᱮ ᱦᱳᱭᱛᱳ ᱠᱚᱢᱯᱤᱩᱴᱟᱨ ᱡᱚᱜᱟᱲ ᱥᱮ ᱮᱢᱟᱢᱟᱠᱚ
ᱟᱪᱷᱟ᱾
ᱛᱟᱨᱯᱚᱨ ᱴᱮᱞᱟᱨ ᱠᱚ ᱟᱢ ᱥᱮᱬᱟᱠᱚᱣᱟ ᱴᱮᱞᱟᱨ ᱨᱮᱱᱟᱜ ᱴᱮᱞᱟᱨ ᱢᱮ ᱠᱤᱪᱷᱩ ᱮᱢᱟᱢᱟ ᱠᱚ ᱠᱤᱪᱷᱩ ᱴᱟᱠᱟ ᱦᱚᱭᱛᱚ ᱟᱢ ᱮᱢ ᱦᱩᱭᱩᱜ ᱛᱟᱢᱟ
ᱦᱮᱸ
ᱟᱨ ᱠᱤᱪᱷᱩ ᱟᱠᱚ ᱠᱚ ᱮᱢᱟᱢᱟ ᱤᱱᱠᱟᱹ ᱠᱟᱛᱮᱫ ᱢᱤᱫᱴᱟᱱ ᱴᱨᱮᱱᱤᱝ ᱥᱮᱱᱴᱟᱨ ᱮᱢ ᱠᱷᱩᱞᱟᱹᱣ ᱫᱟᱲᱮᱭᱟᱜᱼᱟ
ᱦᱮᱸ ᱪᱚᱝ
ᱛᱤᱱᱟᱹᱜ ᱦᱚᱲᱮᱢ ᱮᱰᱢᱤᱥᱮᱱ ᱠᱚᱣᱟᱥᱮ ᱥᱮ ᱛᱤᱱᱟᱹᱜ ᱦᱚᱲ ᱴᱨᱮᱱᱤᱝ ᱮᱢ ᱫᱟᱲᱮᱭᱟᱠᱚᱣᱟ ᱚᱱᱟ ᱵᱟᱠᱷᱨᱟ ᱫᱚ ᱦᱮᱸ ᱛᱚ ᱦᱚᱭᱛᱚ ᱟᱢᱮᱢ ᱧᱟᱢᱟ ᱡᱟᱜ ᱜᱮ ᱢᱤᱫ ᱵᱟᱨ ᱯᱚᱭᱥᱟ ᱠᱟᱛᱮᱫ
ᱦᱩᱸ ᱟᱨ ᱪᱮᱫ ᱠᱟᱹᱢᱤ ᱦᱚᱸ ᱮᱠᱷᱚᱱ ᱫᱚ ᱧᱮᱞᱚᱜᱼᱟ ᱚᱞᱚᱜ ᱯᱟᱲᱦᱟᱣ ᱥᱮᱲᱟ ᱢᱟᱱᱮ ᱛᱮ ᱦᱩᱭᱩᱜ ᱠᱟᱱᱟ ᱵᱩᱫᱽᱫᱷᱤ ᱨᱮᱭᱟᱜ ᱠᱷᱮᱞ ᱠᱟᱱᱟ ᱴᱷᱤᱠ ᱟᱪᱷᱮ ᱟᱢᱟᱜ ᱵᱩᱫᱽᱫᱷᱤ ᱠᱷᱟᱴᱟᱣ ᱞᱟᱜᱟᱣ ᱟ
ᱦᱮᱸ-ᱦᱮᱸ
ᱢᱚᱱᱮ ᱠᱚ ᱢᱤᱫᱴᱮᱱ ᱢᱤᱫᱴᱮᱱ ᱪᱷᱩᱨᱤ ᱜᱮ ᱥᱮ ᱢᱤᱫᱴᱮᱱ ᱤᱭᱟᱹ ᱛᱟᱨ ᱢᱟᱱᱮ᱾ ᱫᱟᱛᱚᱨᱚᱢ ᱜᱮ ᱡᱢ ᱠᱟᱢᱟᱨ ᱥᱟᱞᱮᱢ ᱤᱫᱤ ᱠᱮᱫᱟ ᱯᱟᱡᱟᱣ ᱠᱟᱛᱮᱢ ᱟᱹᱜᱩ ᱠᱮᱫᱟ ᱚᱱᱟ ᱡᱚᱫᱤ ᱠᱟᱡᱮ ᱡᱩᱫᱤ ᱠᱟᱡᱮ ᱡᱩᱫᱤ ᱵᱟᱢ ᱞᱟᱜᱟᱣᱟ ᱥᱮ ᱚᱱᱟ ᱫᱚ ᱟᱫᱚ ᱵᱷᱩᱲᱛᱚᱜᱼᱟ ᱢᱩ ᱢᱩᱨᱪᱷᱟᱹ ᱠᱚ ᱞᱟᱜᱟᱼᱟ ᱟᱨ ᱵᱷᱚᱛᱞᱳ ᱨᱮᱜᱮ ᱛᱟᱦᱮᱱᱟ ᱚᱱᱟ ᱫᱚ ᱟᱨ ᱛᱤᱱᱟᱹᱜ ᱫᱟᱜ ᱛᱤᱱᱟᱹᱜᱮ ᱫᱟᱜ ᱚᱱᱟ ᱯᱟᱸᱡᱟᱣ ᱟᱹᱜᱩ ᱟᱠᱟᱫᱟ ᱛᱤᱱᱟᱹᱜ ᱡᱮ ᱠᱟᱡᱮᱢ ᱞᱟᱜᱟᱣ ᱟ ᱤᱱᱟᱹᱜ ᱜᱮ ᱧᱮᱞᱢᱮ ᱮᱠᱫᱚᱢ ᱯᱩᱬ ᱜᱮ ᱧᱮᱞᱚᱜ-ᱟ ᱫᱷᱚᱯ ᱫᱷᱚᱯ ᱧᱮᱞᱚᱜ-ᱟ ᱮᱠᱫᱚᱢ ᱜᱮᱫ ᱦᱚᱸ ᱜᱮᱫᱚᱜ ᱤᱱᱟᱹᱜ
ᱦᱮᱸ ᱤᱱᱟᱹ ᱢᱟ ᱦᱮᱸᱜᱮ ᱚᱱᱟ ᱫᱚ ᱤᱧ ᱦᱚᱧ ᱵᱩᱡ ᱮᱫᱟ ᱟᱨ ᱱᱤᱭᱟᱹ ᱦᱚᱸ ᱡᱮ ᱢᱤᱫᱴᱟᱝ ᱫᱟᱛᱨᱚᱢ ᱚᱠᱟ ᱞᱮᱠᱟᱛᱮ ᱛᱤᱱ ᱴᱷᱮᱱ ᱵᱮᱵᱚᱦᱟᱨ ᱜᱟᱱᱚᱜᱼᱟ ᱥᱮ ᱛᱤᱱ ᱞᱮᱠᱟᱛᱮ ᱜᱟᱱᱚᱜᱼᱟ ᱚᱱᱟ ᱫᱚ ᱟᱵᱚ ᱛᱮ ᱦᱟᱸᱜ ᱟᱵᱚ ᱯᱟᱸᱡᱟ ᱩᱰᱩᱠ ᱦᱩᱭᱩᱜ ᱛᱟᱵᱚᱱᱟ ᱦᱮᱸ ᱥᱮ ᱵᱟᱝ
ᱦᱮᱸ ᱫᱟ ᱡᱮᱢ ᱢᱮᱫᱟ ᱦᱩᱲᱩ ᱜᱮᱫ ᱞᱟᱹᱜᱤᱫ ᱠᱟᱱᱟ ᱜᱷᱟᱥ ᱜᱮᱫ ᱞᱟᱹᱜᱤᱫ ᱤᱢ ᱡ ᱫᱟᱨᱤᱢ ᱠᱟᱹᱟᱦᱮ ᱦᱩᱭᱩᱜ ᱠᱤ
ᱦᱮᱸ ᱴᱷᱤᱠ ᱦᱮᱸ ᱠᱤᱱᱛᱩ ᱢᱤᱫ ᱥᱚᱢᱚᱭ ᱫᱚ ᱚᱱᱟᱛᱮ ᱠᱷᱟᱞ ᱦᱚᱸ ᱜᱟᱱᱚᱜᱼᱟ ᱡᱚᱠᱷᱚᱱᱮᱢ ᱧᱮᱞ ᱮᱫᱟ ᱡᱮ ᱚᱱᱟ ᱵᱟᱹᱱᱩᱜ ᱛᱚᱵᱮ ᱪᱮᱫ ᱦᱚᱸ ᱥᱮ ᱚᱱᱟ ᱦᱩᱲᱳ ᱤᱨ ᱨᱮᱱᱟᱜ ᱡᱳᱜᱽᱜᱚ ᱦᱚᱸ ᱪᱟᱵᱟᱭᱮᱱᱟ ᱦᱟᱥᱤ ᱨᱮᱱᱟᱜ ᱡᱩᱜᱚ ᱦᱚᱸ ᱪᱟᱵᱟ ᱮᱱᱟ ᱦᱮᱥᱮ ᱵᱟᱝ ᱱᱟᱥᱮ ᱱᱟᱥᱮ ᱦᱮᱱᱟᱜ ᱠᱟᱫᱟ ᱚᱱᱟ ᱫᱚ ᱵᱤᱥᱤ ᱫᱚ ᱵᱟᱝ ᱚᱱᱟ ᱫᱚ ᱡᱟᱦᱟᱸᱱᱟᱜ ᱠᱩᱲᱤᱭᱟᱹ ᱛᱮᱫ ᱥᱮ ᱡᱟᱦᱟᱸ ᱤᱭᱟᱹ ᱛᱮᱫ ᱵᱚᱱ ᱞᱟᱹᱭ ᱫᱟᱵᱚᱱ ᱠᱩᱲᱤ ᱯᱩᱲᱤ ᱡᱟᱦᱟᱸ ᱵᱚᱱ ᱢᱮᱛᱟᱜ ᱠᱟᱱ ᱫᱚ ᱦᱮᱸ ᱥᱮ ᱵᱟᱝ ᱡᱟᱦᱟᱸ ᱰᱟᱴᱟ ᱛᱮᱫ᱾ ᱚᱱᱟ ᱰᱟᱴᱟ ᱛᱮ ᱡᱷᱚᱛᱚ ᱡᱩᱫᱤ ᱧᱩᱨᱩ ᱪᱟᱵᱟᱭᱱᱟ ᱥᱮ ᱵᱟᱝ ᱚᱱᱟ ᱡᱩᱤ ᱟᱨ ᱫᱷᱤᱨᱤ ᱟᱹᱰᱤ ᱪᱮᱷᱨᱟᱢ ᱜᱷᱟᱥᱟᱣ ᱜᱚᱜᱞᱫ ᱠᱟᱜ-ᱟ ᱥᱮ ᱵᱟᱝ ᱱᱚᱝᱠᱟ ᱪᱮᱦᱨᱟ ᱫᱷᱟᱨᱚᱜ-ᱟᱥᱮ ᱵᱟᱝ
ᱦᱮᱸ ᱚᱱᱟ ᱫᱚ ᱮᱠᱷᱟᱞ ᱮᱠᱷᱟᱞ ᱠᱚ
ᱦᱳᱭ
ᱡᱟᱸᱦᱟᱱᱟᱜ ᱠᱷᱟᱞ ᱠᱚ
ᱦᱚᱸᱜ-ᱚᱱᱟ, ᱚᱱᱟ ᱠᱟᱛᱷᱟᱧ ᱞᱟᱹᱭᱫᱟ ᱡᱮ ᱚᱱᱟ ᱡᱚᱠᱷᱚᱱᱮᱢ ᱧᱮᱞ ᱠᱮᱫᱟ ᱡᱮ ᱱᱚᱛᱮ ᱛᱮ ᱵᱟᱝ ᱜᱟᱱᱚᱜ ᱛᱤᱧᱟᱹ ᱤᱧ ᱦᱩᱲᱩ ᱤᱨ ᱵᱟᱝ ᱜᱟᱱᱚᱜ ᱜᱷᱟᱥ ᱤᱨ ᱵᱟᱝ ᱜᱟᱱᱚᱜ ᱛᱤᱧᱟᱹ ᱦᱮᱸ ᱠᱷᱟᱞ ᱨᱮᱦᱚᱸ ᱤᱧᱤᱧ ᱠᱚᱨᱟᱣ ᱜᱮᱭᱟ ᱮᱵᱚᱝ ᱠᱷᱟᱞ ᱵᱟᱝ ᱨᱮᱦᱚᱸ ᱟᱞᱮ ᱫᱚ ᱤᱭᱟᱹ ᱦᱚᱸᱠᱚ ᱠᱚᱨᱟᱣ ᱜᱮᱭᱟ ᱚᱱᱮ ᱜᱷᱩᱱᱤ ᱵᱮᱱᱟᱜ ᱫᱚᱥᱮ ᱵᱟᱝ
ᱦᱩᱸ
ᱜᱷᱩᱱᱤ ᱵᱮᱱᱟᱣ ᱥᱚᱢᱚᱭ ᱢᱤᱫᱴᱮᱱ ᱪᱷᱩᱨᱤ ᱵᱟᱝ ᱞᱟᱜᱟᱜᱼᱟ ᱚᱱᱟ ᱦᱩᱸᱤᱫ ᱵᱮᱲᱟ ᱠᱚ ᱢᱟᱫ ᱦᱮᱸ, ᱦᱳᱭ ᱚᱱᱱᱟ ᱪᱷᱩᱨᱤ ᱦᱚᱸ ᱱᱚᱣᱟ ᱨᱮ ᱞᱟᱜᱟᱣ ᱠᱟᱱᱟ ᱟᱫᱚ ᱚᱱᱟ ᱵᱟᱹᱧ ᱢᱮᱛᱟᱢ ᱠᱟᱱᱟ ᱡᱮ ᱢᱤᱫᱴᱟᱝ ᱡᱤᱱᱤᱥ ᱛᱤᱱ ᱴᱷᱮᱱ ᱵᱮᱵᱷᱟᱨ ᱵᱮᱵᱚᱦᱟᱨ ᱜᱟᱱᱚᱜᱼᱟ ᱟᱨ ᱚᱠᱟ ᱞᱮᱠᱟᱱ ᱴᱷᱮᱱ ᱵᱮᱵᱚᱦᱟᱨ ᱦᱩᱭᱩᱜᱼᱟ ᱚᱠᱟ ᱥᱚᱢᱚᱭ ᱵᱮᱵᱚᱦᱟᱨ ᱦᱩᱭᱩᱜᱼᱟ ᱚᱱᱟ ᱠᱚ ᱟᱵᱚ ᱵᱟᱰᱟᱭ ᱞᱟᱹᱠᱛᱤ ᱞᱟᱹᱠᱛᱤ ᱠᱟᱱ ᱛᱟᱵᱚᱱᱟ ᱤᱧᱫᱩᱧ ᱞᱟᱹᱭᱟ
ᱦᱩᱸ ᱚᱱᱟ ᱴᱟᱭᱤᱢᱤᱝ ᱵᱟᱲᱟᱭ ᱫᱚᱨᱠᱟᱨ ᱠᱟᱱ ᱡᱟᱢᱟ ᱢᱤᱫ ᱠᱟᱛᱷᱟ ᱞᱟᱹᱭ ᱞᱮᱠᱷᱟᱱ ᱥᱚᱢᱚᱭ, ᱚᱠᱛᱚ
ᱦᱮᱸ ᱛᱤᱱ ᱥᱚᱢᱚᱭ ᱚᱠᱟ ᱴᱷᱮᱱ ᱵᱮᱵᱚᱦᱟᱨ ᱞᱮᱠᱷᱟᱱ ᱱᱚᱣᱟ ᱫᱚ ᱱᱟᱯᱟᱭᱚᱜᱼᱟ, ᱢᱮᱱᱛᱮ
ᱦᱮᱸ ᱢᱤᱫᱴᱮᱡ ᱠᱟᱛᱷᱟ ᱵᱟᱝᱠᱚ ᱢᱮ ᱜᱷᱤ ᱡᱩᱫᱤ ᱢᱚᱱᱮ ᱠᱚᱨ ᱥᱚᱡᱟ, ᱥᱚᱡᱟ ᱠᱴᱩᱵ ᱛᱮ ᱵᱟᱝ ᱨᱟᱠᱟᱵ-ᱟ ᱛᱤ ᱵᱮᱠᱟ ᱦᱩᱭᱩᱜᱼᱟ ᱥᱮ ᱱᱟᱥᱮᱱᱟᱜ ᱫᱚ, ᱠᱟᱵᱩᱡᱽ ᱦᱩᱭᱩᱜᱼᱟ ᱱᱟᱥᱮᱱᱟᱜ
ᱦᱳᱭ ᱠᱟᱛᱷᱟ ᱫᱚ ᱤᱱᱟᱹ ᱜᱮᱭᱟ ᱜᱚᱛᱚᱢ ᱨᱮ ᱦᱳᱭ ᱜᱚᱛᱚᱢ ᱠᱟᱛᱷᱟ ᱨᱟᱠᱟᱵ ᱮᱱᱠᱷᱟᱱ ᱜᱚᱛᱚᱢ ᱦᱚᱸ ᱟᱹᱰᱤ ᱦᱚᱲᱢᱚ ᱨᱮᱱᱟᱜ ᱵᱷᱟᱹᱜᱤ ᱠᱟᱹᱢᱤ ᱛᱟᱵᱚᱱᱟᱭ
ᱦᱮ ᱦᱮᱸ ᱟᱯᱮ ᱜᱚᱛᱚᱢ ᱦᱮᱸ ᱴᱷᱤᱠᱟᱹ ᱜᱚᱛᱚᱢ ᱚᱠᱟ ᱞᱮᱠᱟ ᱵᱷᱟᱵ ᱛᱮᱯᱮ ᱵᱮᱱᱟᱣᱟᱯᱮ, ᱜᱚᱛᱚᱢ ᱫᱚ
ᱦᱮᱸ ᱮᱸᱜᱻ ᱜᱚᱛᱚᱢ ᱵᱮᱱᱟᱣ ᱫᱚ ᱢᱟᱲᱟᱝ ᱵᱮᱱᱟᱣ ᱦᱩᱭ ᱠᱟᱱᱟ, ᱦᱮᱸ ᱥᱮ ᱵᱟᱝ ᱟᱫᱚ ᱱᱤᱛ ᱱᱮᱛᱟᱨ ᱫᱚ ᱩᱱᱟᱹᱜ ᱚᱠᱛᱚ ᱵᱟᱠᱚ ᱧᱟᱢᱫᱟ, ᱵᱟᱠᱷᱟᱱ ᱫᱚ ᱤᱧ ᱟᱭᱳ ᱚᱱᱟ ᱠᱚ ᱵᱮᱱᱟᱣ ᱠᱟᱜ ᱜᱮᱭᱟᱭ ᱚᱱᱟ ᱪᱮᱫᱮᱠᱟ ᱠᱚ ᱵᱮᱱᱟᱣ ᱛᱟᱦᱮᱸᱜ ᱤᱧᱤᱧ ᱞᱟᱹᱭᱟᱢ ᱠᱟᱱᱟ ᱦᱮᱸ ᱥᱮ ᱱᱚᱜᱼᱚᱭ ᱦᱚᱭᱛᱳ ᱛᱚᱣᱟᱢ ᱫᱚᱦᱚ ᱠᱮᱫᱮᱭᱟ ᱢᱤᱫᱴᱟᱝ ᱜᱟᱹᱭ ᱚᱱᱟ ᱛᱚᱣᱟ ᱫᱷᱩᱶᱟᱹ ᱛᱟᱭᱚᱢ, ᱧᱮᱞᱚᱜᱚᱜ ᱠᱟᱱᱟ ᱟᱢ ᱛᱚᱣᱟᱟᱢ ᱪᱚᱸᱫᱟᱭᱟ, ᱟᱫᱚ ᱛᱚᱣᱟ ᱫᱚ ᱵᱮᱥᱤ ᱪᱚᱸᱫᱟ ᱫᱚ ᱚᱱᱟ ᱫᱚ ᱵᱷᱟᱜᱤᱭᱟ, ᱢᱟᱱᱮ ᱦᱟᱥᱟ ᱪᱮᱞᱟᱝ ᱨᱮ, ᱦᱟᱥᱟ ᱪᱮᱞᱟᱝ ᱨᱮ ᱪᱚᱸᱫᱟ ᱞᱮᱠᱷᱟᱱ ᱮᱢ ᱟᱨ, ᱟᱜᱽᱨᱟ ᱥᱮᱸᱜᱮᱞ ᱨᱮ
ᱟᱝᱜᱨᱟ ᱡᱩᱞ ᱥᱮ ᱡᱩᱞᱩᱜ ᱥᱮᱸᱜᱮᱞ ᱨᱮ ᱫᱚ ᱵᱷᱟᱹᱜᱤ ᱵᱟᱝ ᱦᱩᱭᱩᱜᱼᱟ ᱚᱱᱟ ᱫᱚ ᱤᱭᱟᱹᱜᱼᱟ ᱚᱱᱟ ᱫᱚ ᱪᱮᱛᱟᱱ ᱥᱮᱫ ᱯᱷᱚᱨᱚᱜᱼᱟ ᱟᱨ ᱧᱩᱨᱩᱜᱼᱟ ᱵᱟᱠᱷᱟᱱ
ᱦᱩᱸ, ᱦᱳᱭ ᱦᱳᱭ ᱟᱨ ᱛᱟᱞᱦᱮ ᱚᱱᱟᱻᱟᱹᱰᱤ ᱪᱮᱦᱨᱟ ᱟᱹᱰᱤ ᱡᱳᱨᱮᱢ ᱡᱩᱞ ᱦᱚᱪᱚ ᱠᱮᱫᱟ ᱡᱩᱞ ᱵᱚᱞᱛᱮ ᱟᱸᱜᱽᱨᱟ ᱦᱚᱪᱚ ᱠᱮᱫᱟᱢ ᱵᱟᱹᱭ ᱵᱟᱹᱭ ᱟᱢ ᱫᱚᱦᱚ ᱦᱚᱴᱚ ᱠᱟᱜ ᱢᱮ ᱟᱢ ᱵᱷᱟᱜᱤ ᱧᱚᱜ ᱦᱤᱴ ᱞᱮᱱᱠᱷᱟᱱ ᱜᱮ, ᱚᱱᱟ ᱟᱹᱰᱤ ᱪᱮᱨᱦᱨᱟ ᱪᱮᱛᱟᱱ ᱛᱮ ᱪᱷᱟᱞᱮᱢ ᱛᱮᱭᱟᱨᱚᱜᱼᱟ᱾ ᱪᱷᱟᱞᱮ, ᱛᱚᱣᱟ ᱪᱷᱟᱞᱮ ᱡᱟᱦᱟᱸ ᱵᱚᱱ ᱢᱮᱛᱟᱜ ᱠᱟᱱ ᱫᱚ ᱚᱱᱟ ᱛᱳᱣᱟᱢ ᱟᱨᱟᱜ ᱦᱚᱪᱚ ᱞᱮᱠᱷᱟᱱ ᱫᱚ ᱟᱹᱰᱤ ᱫᱟᱹᱨᱭᱟᱹᱛ ᱚᱱᱟ ᱪᱷᱟᱹᱞᱮ ᱛᱮᱭᱟᱨᱚᱜᱼᱟ᱾ ᱚᱱᱟ ᱦᱚᱞᱫᱟᱹ ᱦᱚᱞᱫᱟᱹ ᱴᱟᱭᱤᱯ ᱡᱚᱠᱷᱚᱱ ᱦᱤᱡᱩᱜᱼᱟ ᱟᱨᱠᱤ ᱠᱟᱞᱟᱨ, ᱴᱷᱤᱠ ᱟᱪᱷᱮ ᱛᱚ ᱚᱱᱟ ᱪᱷᱟᱞᱮ ᱨᱟᱠᱟᱵ ᱠᱮᱫᱟᱭ ᱨᱟᱠᱟᱵ ᱠᱟᱛᱮ ᱫᱚᱦᱚ ᱠᱟᱜᱼᱟ ᱚᱱᱟ ᱪᱩᱠᱟᱹᱜ ᱨᱮᱠᱚ ᱫᱚᱦᱚ ᱠᱟᱜᱼᱟ ᱠᱚ ᱦᱮᱸ ᱥᱮ ᱵᱟᱝ ᱫᱤᱱᱟᱹᱢ ᱫᱤᱱ ᱨᱮᱱᱟᱜ ᱛᱷᱟᱞᱮᱱᱛᱮᱢ ᱨᱟᱠᱟᱵᱟ ᱪᱩᱠᱟᱹᱜ ᱨᱮ ᱪᱩᱠᱟᱹᱜ ᱨᱮᱠᱚ ᱫᱚᱦᱚᱭᱟ ᱦᱮᱸ ᱥᱮ ᱵᱟᱝ ᱟᱫᱚ ᱢᱤᱫ ᱪᱩᱠᱟᱹᱜ ᱠᱷᱚᱱᱟᱜ ᱥᱮ ᱵᱟᱨ ᱯᱮ ᱪᱩᱠᱟᱹᱜ ᱦᱩᱭᱮᱱᱟ ᱵᱟᱨ ᱯᱮ ᱪᱩᱠᱟᱹᱜ ᱡᱚᱠᱷᱚᱱ ᱦᱚᱭᱮᱱᱟ ᱟᱫᱚ ᱤᱱᱟᱹ ᱚᱠᱟᱞᱮᱠᱟ ᱠᱟᱛᱮ ᱡᱮ ᱚᱱᱟ ᱦᱚᱨ ᱠᱚ ᱛᱮᱭᱟᱨ ᱟᱠᱚ ᱚᱱᱟ ᱦᱩᱧ ᱦᱤᱲᱤᱧᱠᱟᱫᱟ ᱵᱩᱡᱷᱟᱹᱣ ᱠᱮᱫᱟᱢ ᱟᱹᱰᱤ ᱪᱮᱦᱨᱟ ᱚᱱᱟ ᱜᱷᱚᱨ ᱛᱮᱭᱟᱨᱟᱜ ᱛᱟᱦᱮᱸ ᱠᱟᱱᱟ ᱢᱟᱫ ᱨᱮᱭᱟᱜ ᱚᱱᱟ ᱜᱚᱦᱚᱲᱟᱢ ᱦᱮᱸ ᱟᱸᱻ ᱚᱠᱟ ᱞᱮᱠᱟ ᱠᱟᱛᱮᱜ ᱪᱚ ᱚᱱᱟ ᱯᱷᱮᱫᱚᱜ ᱛᱟᱦᱮᱸᱜ ᱦᱮᱸ ᱚᱱᱟ ᱜᱷᱚᱨ ᱫᱚ ᱜᱷᱚᱨ ᱟᱹᱰᱤ ᱢᱚᱸᱡᱽ ᱜᱮ ᱟᱹᱭᱠᱟᱹᱜ ᱛᱟᱦᱮᱸᱫ ᱚᱱᱟᱦᱚ ᱞᱟᱡ ᱠᱚ ᱴᱷᱟᱱᱰᱟ ᱛᱟᱦᱮᱸᱱᱟ ᱜᱚᱨᱚᱢ ᱫᱤᱱ ᱦᱮᱸ ᱚᱱᱟ ᱩᱱ ᱥᱚᱢᱚᱭ ᱵᱷᱟᱜᱮ ᱧᱩ ᱵᱷᱟᱹᱜᱮᱭᱟ ᱛᱟᱨᱯᱚᱨ ᱚᱱᱟ ᱪᱮᱛᱟᱱ ᱨᱮᱱᱟᱜ ᱪᱮᱫ ᱛᱮᱫ ᱪᱚᱠᱚ ᱨᱟᱠᱟᱵ ᱨᱟᱠᱟᱵᱚᱜ ᱚᱱᱟ ᱪᱷᱟᱞᱮ ᱤᱭᱟᱹ ᱞᱮᱠᱟ ᱩᱰᱩᱠᱚᱜᱼᱟ ᱟᱫᱚ ᱚᱱᱟ ᱨᱟᱠᱟᱵ ᱠᱟᱛᱮ ᱟᱹᱰᱤ ᱪᱮᱦᱨᱟ ᱚᱱᱟ ᱠᱚᱲᱦᱟ ᱨᱮᱠᱚ ᱤᱭᱟᱹ ᱚᱠᱟ
ᱚᱱᱟ ᱫᱚ ᱚᱱᱟ ᱫᱚ ᱯᱩᱸᱡᱤ ᱦᱩᱭᱩᱜ ᱛᱟᱢᱟ ᱫᱚᱦᱚ ᱦᱩᱭᱩᱜ ᱛᱟᱢᱟ ᱛᱚᱵᱮᱡᱮ ᱪᱷᱟᱞᱮ ᱛᱮᱫ ᱫᱚ ᱦᱮᱸ ᱫᱚᱦᱚ ᱦᱩᱭᱩᱜ ᱛᱟᱢᱟ ᱢᱤᱫ ᱢᱟᱥ ᱵᱟᱨ ᱢᱟᱥ ᱫᱚᱢ ᱫᱚᱦᱚ ᱠᱮᱫᱟ ᱟᱞᱮ ᱟᱞᱮᱭᱟᱜ ᱦᱚ ᱚᱲᱟᱜ ᱢᱮᱱᱟᱜᱼᱟ ᱟᱪᱪᱷᱟ ᱤᱭᱟᱹ ᱫᱚ ᱚᱱᱟ ᱡᱟᱦᱟᱸ ᱟᱵᱚ ᱪᱮᱫ ᱠᱚ ᱢᱮᱛᱟᱜ ᱠᱟᱱᱟ ᱜᱷᱤ ᱫᱚ ᱦᱚᱲ ᱜᱚᱛᱚᱢ ᱜᱚᱛᱚᱢ ᱫᱚ ᱟᱞᱮ ᱚᱲᱟᱜ ᱨᱮᱦᱚ ᱢᱮᱱᱟᱜᱼᱟ ᱟᱨ ᱛᱮ ᱮᱠᱷᱚᱱᱚ ᱵᱟᱞᱮ ᱫᱚᱦᱚᱭᱮᱫᱟ ᱛᱟᱢᱟ ᱟᱞᱮ ᱫᱚ ᱜᱟᱹᱭ ᱫᱚ ᱥᱟᱨᱟ ᱵᱚᱪᱷᱚᱨ ᱜᱮ ᱛᱟᱦᱮᱱᱟ ᱫᱚ ᱦᱚᱯᱚᱱᱚᱜ ᱜᱮᱭᱟ ᱠᱚ ᱛᱚ ᱛᱟᱦᱮᱱ ᱜᱮᱭᱟ ᱜᱟᱹᱭ ᱫᱚᱠᱚ ᱟᱞᱮ ᱫᱚ ᱟᱹᱰᱤ ᱫᱤᱱ ᱠᱷᱚᱱᱟᱜ ᱜᱮ ᱜᱟᱹᱭ ᱫᱚᱞᱮ ᱫᱚᱦᱚ ᱠᱚᱜᱮᱭᱟ ᱟᱫᱚ ᱜᱚᱛᱚᱢ ᱢᱮᱱᱟᱜᱼᱟ ᱮ ᱵᱟᱨ ᱰᱤᱵᱟᱹ ᱢᱮᱱᱟᱜᱼᱟ ᱟᱨ ᱢᱤᱫ ᱵᱟᱨ ᱰᱤᱵᱟᱹ ᱢᱩᱫᱽᱫᱮ ᱢᱤᱫ ᱰᱤᱵᱟᱹ ᱛᱟᱞᱟ ᱥᱮᱫ ᱠᱚᱢ ᱧᱚᱜ ᱠᱟᱱᱟ ᱟᱫᱚ ᱟᱨᱚ ᱠᱚ ᱢᱮᱱᱫᱟ ᱛᱟᱦᱚᱞᱮ ᱫᱚᱦᱚᱭᱟᱵᱚᱱ ᱛᱟᱦᱚᱞᱮ ᱚᱱᱮᱠ ᱠᱟᱡᱮ ᱮᱢᱟ ᱱᱚᱝᱠᱟ ᱡᱟᱦᱟᱸᱴᱷᱮᱱ ᱞᱚ ᱜᱚᱫ ᱱᱟ ᱦᱮᱸ ᱟᱝᱨᱟ ᱛᱮᱢ ᱞᱚᱭᱮᱱᱟ ᱚᱱᱮ ᱦᱟᱞᱠᱟ ᱜᱷᱤ ᱞᱟᱜᱟᱣ ᱢᱮ ᱥᱮ ᱦᱮᱸ ᱚᱱᱟ ᱵᱟᱝ ᱪᱤᱠᱟᱭ ᱛᱟᱢ ᱚᱰᱮᱸ ᱵᱟᱝ ᱤᱭᱟᱹ ᱦᱚᱫᱚᱜᱼᱟ ᱟᱨ ᱢᱤᱫᱴᱮᱱ ᱚᱱᱟ ᱦᱚᱸ ᱠᱟᱱᱟ ᱜᱷᱤ ᱦᱚᱸᱠᱚ ᱞᱟᱜᱟᱣᱟ ᱟᱫᱚᱢ ᱥᱮ ᱫᱚ ᱟᱨ ᱵᱟᱠᱷᱟᱱ ᱚᱱᱟ ᱥᱩᱠᱨᱤ ᱤᱛᱤᱞ ᱨᱮᱭᱟᱜ ᱡᱟ ᱥᱩᱱᱩᱢ ᱥᱮ ᱦᱮᱸ ᱚᱱᱟ ᱵᱷᱟᱜᱮ ᱠᱟᱡᱟᱭ ᱟᱵᱟᱨ ᱞᱚ ᱞᱮᱱᱠᱷᱟᱱ ᱫᱚ
ᱥᱤᱢ ᱤᱛᱤᱞ ᱥᱩᱠᱨᱤ ᱤᱛᱤᱞ ᱦᱳᱭ ᱥᱮ
ᱦᱮᱸ ᱟᱨ ᱮᱠᱷᱚᱱ ᱫᱚ
ᱦᱳᱭ ᱟᱫᱚ ᱚᱱᱟᱠᱟᱞᱮᱠᱟ ᱜᱮ ᱟᱫᱚ ᱚᱱᱮ ᱚᱱᱮ ᱡᱟᱦᱟᱸᱢ ᱞᱟᱹᱭ ᱠᱮᱫ ᱫᱚ ᱜᱚᱛᱚᱢ ᱫᱚ ᱮᱠᱪᱩᱭᱮᱞᱤ ᱚᱱᱟ ᱞᱟᱜᱟᱣ ᱠᱷᱚᱱᱟᱜ ᱫᱩᱧ ᱞᱟᱹᱭᱟ ᱡᱚᱢ ᱟᱹᱰᱤ ᱵᱷᱟᱜᱮᱭᱟ ᱜᱚᱛᱚᱢ ᱟᱛᱮ ᱫᱟᱠᱟᱢ ᱡᱚᱢ ᱵᱟᱲᱟ ᱟᱠᱟᱫᱟ ᱩᱱ ᱡᱚᱠᱷᱚᱱ ᱛᱚᱠᱷᱚᱱ ᱞᱟᱦᱟᱛᱮ ᱜᱟᱹᱭ ᱵᱟᱨᱭᱟ ᱯᱮᱭᱟ ᱠᱚ ᱛᱟᱦᱮᱱ ᱛᱟᱦᱮᱸᱜᱼᱟ ᱡᱚᱠᱷᱚᱱ ᱜᱚᱛᱚᱢ ᱠᱚ ᱛᱮᱭᱟᱨ ᱚᱲᱟᱜ ᱨᱮᱥᱮ ᱵᱟᱝ ᱞᱚᱞᱚ ᱫᱟᱠᱟ ᱜᱚᱛᱚᱢ ᱟᱛᱮᱧ ᱡᱚᱢ ᱟᱠᱟᱫᱟ ᱮᱠᱮᱱ ᱜᱚᱛᱚᱢ ᱟᱛᱮ
ᱦᱮᱸ ᱦᱮᱸ ᱤᱧ ᱦᱚᱸᱧ ᱡᱚᱢ ᱜᱮᱭᱟ ᱮᱠᱷᱚᱱᱚᱧ ᱡᱚᱢ ᱜᱮᱭᱟ ᱤᱧ ᱫᱚ ᱡᱚᱢ ᱛᱟᱦᱮᱸᱱ ᱠᱟᱱ ᱛᱟᱦᱮᱜ ᱥᱮ ᱦᱮᱸ ᱤᱫᱤᱠᱟᱜ ᱠᱟᱱ ᱛᱟᱦᱮᱱᱤᱧ ᱤᱧ ᱴᱷᱮᱱ ᱫᱚ ᱛᱟᱦᱮᱱ ᱠᱟᱱ ᱛᱟᱦᱮᱱ ᱜᱮᱭᱟ ᱤᱧ ᱴᱷᱮᱱ ᱫᱚ ᱜᱚᱛᱚᱢ ᱛᱮᱫ ᱟᱨ ᱡᱷᱚᱛᱚ ᱦᱚᱲ ᱵᱟᱝᱠᱚ ᱡᱚᱢ ᱫᱟᱲᱮᱭᱟᱜᱼᱟ ᱚᱱᱟ ᱨᱮᱭᱟᱜ ᱜᱮᱛᱚ ᱜᱚᱛᱚᱢ ᱫᱚ ᱢᱤᱫ ᱢᱤᱫᱴᱮᱱ ᱟᱢ ᱢᱚᱱᱚ ᱠᱚᱨ ᱡᱟᱦᱟᱸ ᱴᱷᱮᱢ ᱡᱚᱢ ᱟ ᱥᱮ ᱦᱮᱸ
ᱦᱩᱸ ᱦᱩᱸ
ᱯᱟᱥᱮ ᱨᱩᱢ ᱠᱚ ᱥᱮ ᱯᱟᱥᱮ ᱚᱲᱟᱜ ᱠᱚ ᱵᱩᱡᱽ ᱫᱟᱲᱮᱭᱟᱜᱼᱟᱠᱚ ᱡᱮ ᱜᱚᱛᱚᱢᱮ ᱡᱚᱢ ᱫᱟ ᱢᱮᱱᱛᱮ
ᱦᱮᱸ ᱚᱱᱟ ᱫᱚ ᱡᱷᱚᱛᱚ ᱦᱚᱲ ᱪᱮᱛᱟᱱ ᱵᱟᱝ ᱨᱩᱪᱤᱜᱼᱟ ᱚᱱᱟ ᱦᱚᱸ
ᱵᱟᱝ ᱵᱟᱝ ᱡᱚᱛᱚ ᱦᱚᱲᱣᱟᱠᱚ ᱡᱚᱢᱟ ᱚᱱᱟ ᱠᱚ ᱤᱭᱟᱹ ᱵᱳᱢᱤᱭᱟ
ᱦᱳᱭ
ᱢᱟᱱᱮ ᱫᱚ ᱥᱳᱣᱟᱥᱮ ᱢᱤᱫᱴᱮᱱ ᱠᱤᱱᱛᱩ ᱚᱱᱟ ᱫᱚ ᱵᱟᱲᱟᱭᱟᱢᱥᱮ ᱦᱚᱲᱢᱚ ᱡᱟᱦᱟᱸ ᱠᱚ ᱦᱚᱲᱢᱚ ᱥᱠᱤᱱ ᱚᱱᱟ ᱛᱟᱨ ᱢᱟᱱᱮ ᱮᱠᱴᱩ ᱪᱟᱢᱲᱟ ᱠᱚ ᱚᱱᱟ ᱠᱚ ᱤᱭᱟᱹ ᱱᱚᱨᱚᱢᱮ ᱫᱚᱦᱚᱭᱟ ᱯᱞᱟᱥ ᱦᱩᱭᱩᱜ ᱠᱟᱱᱟ ᱦᱟᱜ ᱟᱨ ᱫᱚ ᱞᱟᱡ ᱦᱚᱸ ᱴᱷᱟᱱᱰᱟ ᱫᱚᱦᱚᱭᱟᱭ ᱡᱚᱛᱚ ᱤᱥᱠᱤᱱ
ᱴᱷᱤᱠ ᱠᱟᱛᱷᱟ ᱫᱚ ᱠᱟᱱ ᱜᱮᱭᱟ ᱟᱫᱚ ᱚᱱᱟ ᱠᱟᱛᱮᱧ ᱞᱟᱹᱭ ᱫᱟ ᱵᱮᱵᱚᱦᱟᱨ ᱠᱚᱦᱚᱸ ᱵᱟᱵᱚᱱ ᱵᱟᱲᱟᱭᱟ
ᱦᱩᱸ
ᱦᱤᱛᱤᱧ ᱞᱮᱠᱟ ᱦᱤᱲᱤᱧ ᱪᱟᱵᱟ ᱦᱩᱭ ᱞᱮᱱᱟ ᱡᱮ ᱜᱚᱛᱚᱢ ᱢᱤᱫ ᱴᱮᱝ
ᱦᱮᱸ
ᱟᱵᱚ ᱵᱚᱱ ᱵᱮᱵᱚᱦᱟᱨᱟ ᱢᱮᱱᱛᱮ
ᱦᱮᱸ
ᱢᱟ ᱚᱠᱛᱚ ᱱᱟᱹᱯᱤᱛ ᱛᱮᱱᱟᱜ